ᱦᱟᱞᱚ ᱦᱟᱞᱚ,
ᱦᱮᱞᱚ ᱜᱚᱝᱠᱮ ᱟᱸᱡᱚᱢᱚᱜ ᱠᱟᱱᱟ ᱥᱮ ᱵᱟᱝ?
ᱦᱚᱭ ᱟᱸᱡᱚᱢᱚᱜ ᱠᱟᱱᱟ ᱜᱚᱝᱠᱮ ᱾
ᱦᱮᱸ ᱜᱚᱝᱠᱮ ᱡᱚᱦᱟᱨ ᱜᱮ ᱾
ᱦᱚᱭ ᱢᱟ ᱡᱚᱦᱟᱨ ᱡᱚᱦᱟᱨ ᱾
ᱦᱮᱸ ᱛᱟᱦᱚᱞᱮ ᱜᱚᱝᱠᱮ ᱪᱮᱫ ᱞᱮᱠᱟ ᱦᱮᱱᱟᱜ ᱵᱤᱱᱟ?
ᱚ ᱵᱮᱥ ᱜᱮ ᱢᱮᱱᱟᱜ ᱞᱤᱧᱟ ᱟᱹᱞᱤᱧ ᱫᱚ ᱟᱨ ᱚᱲᱟᱜ ᱠᱚᱨᱮᱱ ᱠᱚ ᱵᱮᱥ ᱜᱮ ᱢᱮᱱᱟᱜ ᱠᱚᱣᱟ ᱾ ᱟᱵᱮᱱ ᱜᱮ ᱚᱠᱟ ᱞᱮᱠᱟ ᱢᱮᱱᱟᱜ ᱵᱤᱱᱟ ᱟᱨ ᱚᱲᱟᱜ ᱠᱚᱨᱮᱱ ᱪᱮᱫ ᱞᱮᱠᱟ?
ᱦᱮᱸ ᱟᱹᱞᱤᱧ ᱦᱚᱸ ᱵᱮᱥ ᱜᱮ ᱚᱲᱟᱜ ᱠᱚᱨᱮ ᱦᱚᱸ ᱵᱮᱥ ᱜᱮ ᱵᱟᱲᱟ ᱜᱮ ᱱᱤᱭᱟᱹ ᱠᱚᱴᱟ ᱫᱤᱱ ᱫᱚ ᱦᱟᱸᱜ ᱾
ᱟᱪᱪᱷᱟ ᱾ ᱛᱚ ᱡᱟᱦᱟᱸᱴᱟᱜ ᱢᱤᱫᱴᱮᱱ ᱴᱚᱯᱤᱠ ᱞᱟᱹᱭ ᱵᱮᱱ ᱚᱱᱟ ᱪᱮᱛᱟᱱ ᱨᱮᱞᱟᱝ ᱜᱚᱞᱯᱚ ᱧᱚᱜ ᱠᱚᱜ-ᱟ ᱾
ᱠᱟᱹᱢᱤ ᱜᱮᱵᱤᱱ ᱞᱟᱹᱭ ᱞᱮᱠᱷᱟᱱ ᱱᱟᱯᱟᱭ ᱠᱚᱜ-ᱟ ᱾
ᱟᱪᱪᱷᱟ ᱾ ᱛᱚ ᱥᱚᱨᱦᱟᱭ ᱠᱚ ᱤᱫᱤ ᱠᱟᱛᱮᱫ ᱛᱷᱚᱲᱟ ᱞᱟᱝ ᱜᱚᱞᱯᱚ ᱧᱚᱜ ᱞᱮᱠᱷᱟᱡ ᱵᱮᱥ ᱠᱚᱜ-ᱟ ᱥᱮ ᱪᱮᱫ?
ᱦᱮᱸ ᱥᱚᱨᱦᱟᱭ ᱠᱚ ᱾
ᱦᱮᱸ
ᱦᱮᱸ ᱥᱚᱦᱚᱨᱟᱭ ᱠᱚ ᱜᱟᱱᱚᱜ ᱜᱮᱭᱟ ᱵᱟᱠᱷᱟᱱ ᱱᱚᱝᱠᱟ ᱫᱤᱱᱟᱹᱢ ᱫᱤᱱ ᱡᱟᱦᱟᱸ ᱠᱚ ᱵᱚᱱ ᱠᱟᱹᱢᱤ ᱭᱮᱜ-ᱟ ᱟᱨᱠᱤ ᱾
ᱟᱪᱪᱷᱟ ᱛᱚ ᱢᱟ ᱚᱱᱟ ᱦᱚᱸ ᱜᱟᱱ ᱜᱮ ᱾ ᱟᱪᱪᱷᱟ ᱪᱮᱫ ᱠᱚᱯᱮ ᱠᱟᱹᱢᱤ ᱵᱟᱲᱟ ᱭᱮᱠᱟ ᱛᱚᱵᱮ ᱟᱯᱮ ᱥᱮᱫ ᱫᱚ ᱚᱱᱛᱮ ᱫᱚ ᱾
ᱦᱮᱸ ᱟᱞᱮ ᱱᱚᱛᱮ ᱫᱚ ᱦᱟᱸᱜ ᱱᱤᱛᱚᱜ ᱫᱚ ᱦᱟᱸᱜ ᱪᱟᱥᱵᱟᱥ ᱜᱮ ᱦᱟᱸᱜ ᱟᱫᱚ ᱦᱟᱸᱜ ᱫᱟᱜ ᱠᱚ ᱵᱟᱝᱛᱮᱜ ᱪᱟᱥᱵᱟᱥ ᱫᱚ ᱵᱟᱝ ᱦᱩᱭᱩᱜ ᱠᱟᱱᱟ ᱟᱞᱮ ᱥᱮᱫ ᱫᱚ ᱦᱟᱸᱜ ᱚᱱᱠᱟ ᱥᱚᱵᱽᱡᱤ ᱠᱚᱜᱮ ᱠᱚ ᱪᱟᱥ ᱵᱟᱲᱟᱭᱟ ᱟᱨᱠᱤ᱾
ᱳ ᱟᱪᱷᱟ ᱪᱮᱫ ᱠᱚ ᱥᱚᱵᱽᱡᱤ ᱠᱚ ᱪᱟᱥᱮᱭᱟ ᱟᱫᱚ ᱱᱤᱛᱚᱜ ᱫᱚ ᱱᱚᱣᱟ ᱥᱤᱡᱤᱱ ᱨᱮᱫᱚ ᱪᱮᱫ ᱠᱚ ᱥᱚᱵᱽᱡᱤ ᱠᱚ ᱪᱟᱥᱟᱼᱟ ᱚᱱᱛᱮ?
ᱱᱤᱛᱚᱜ ᱥᱤᱡᱤᱱ ᱫᱚ ᱦᱟᱸᱜ ᱩᱱᱟᱹᱜ ᱫᱚ ᱵᱟᱠᱚ ᱪᱟᱥᱮᱜᱼᱟ ᱦᱟᱸᱜ᱾
ᱟᱪᱪᱷᱟ,
ᱟᱨ ᱥᱤᱛᱩᱝ ᱤᱭᱟᱹ ᱫᱤᱱ ᱦᱟᱸᱜ ᱠᱚ ᱪᱟᱥᱟ ᱦᱟᱜ
ᱚ ᱟᱨ ᱱᱤᱛᱚᱜᱟᱜ ᱫᱤᱱ ᱨᱮᱫᱚ ᱯᱟᱞᱮ ᱦᱩᱲᱩ ᱠᱚᱜᱮ
ᱦᱮᱸ ᱦᱮᱸ ᱦᱩᱲᱩ ᱠᱚᱜᱮ ᱦᱟᱸᱜ ᱟᱫᱚ ᱦᱟᱸᱜ ᱫᱟᱜ ᱠᱚ ᱵᱟᱝᱛᱮ ᱦᱟᱸᱜ ᱛᱚᱞᱟ ᱠᱚᱢᱟ ᱦᱟᱸᱜ ᱜᱤᱰᱤ ᱦᱩᱭ ᱠᱟᱱ ᱜᱮ ᱦᱟᱸᱜ ᱟᱫᱚ ᱫᱟᱜ ᱵᱟᱝ ᱛᱮᱜᱮ ᱦᱟᱸᱜ ᱦᱩᱲᱩ ᱠᱚᱫᱚ ᱟᱜ ᱟᱣᱨᱤ ᱠᱚ ᱦᱟᱸᱜ ᱛᱳᱜ ᱦᱩᱭᱩᱜᱼᱟ
ᱳ ᱦᱚ
ᱟᱪᱪᱷᱟ ᱜᱚᱝᱠᱮ ᱟᱵᱤᱱ ᱜᱮᱵᱤᱱ ᱞᱟᱹᱭ ᱞᱮᱠᱷᱟᱱ ᱚᱱᱛᱮᱱᱟᱜ ᱠᱟᱹᱴᱤᱡ
ᱚ ᱟᱞᱮ ᱥᱮᱫ ᱫᱚ ᱱᱤᱛᱚᱜ ᱫᱚ ᱦᱟᱸᱜ ᱱᱚᱜᱼᱚᱭ ᱦᱩᱲᱩ ᱠᱩ ᱨᱚᱦᱚᱭ ᱥᱟᱹᱨᱫᱤ ᱠᱟᱱᱟ ᱠᱚ ᱦᱩᱲᱩ ᱨᱚᱦᱚᱭ ᱠᱚᱫᱚ
ᱟᱪᱪᱷᱟ ᱟᱪᱪᱷᱟ
ᱦᱩᱭᱩᱜ ᱠᱟᱱᱟ ᱟᱨ ᱚᱱᱟ ᱜᱮᱫ ᱵᱟᱲᱟ ᱞᱮᱱᱠᱷᱟᱡ ᱫᱚ ᱤᱭᱟᱹ ᱦᱩᱲᱩ ᱵᱷᱟᱜᱟᱣ ᱵᱟᱲᱟ ᱠᱟᱛᱮ ᱫᱚ ᱛᱟᱭᱱᱚᱢ ᱛᱮᱫᱚ ᱯᱟᱴ ᱠᱚ ᱢᱮᱱᱟᱜᱼᱟ ᱦᱟᱸᱜ ᱯᱟᱴ ᱵᱮᱱ ᱵᱟᱰᱟᱭ ᱜᱮᱭᱟ
ᱦᱮᱸ ᱦᱮᱸ ᱵᱟᱲᱟᱭ ᱜᱮᱭᱟᱞᱤᱧ
ᱦᱳᱭ ᱚᱱᱟ ᱯᱟᱴ ᱠᱚᱦᱟᱸᱜ ᱢᱮᱱᱟᱜᱼᱟ ᱚᱱᱟ ᱯᱟᱴ ᱠᱚᱦᱚᱸ ᱜᱮᱫ ᱠᱟᱛᱮᱫ ᱦᱚᱸ ᱦᱩᱲᱩ ᱠᱚ ᱨᱚᱦᱚᱭᱟ ᱚᱱᱟ ᱨᱮ ᱚᱝᱠᱟ ᱜᱮ
ᱟᱪᱪᱷᱟ ᱜᱚᱝᱠᱮ ᱟᱯᱮ ᱫᱚ ᱦᱟᱸᱜ ᱢᱟᱱᱮ ᱵᱟᱨᱫᱷᱟ ᱦᱟᱜ ᱯᱮ ᱪᱟᱥᱮᱜᱼᱟ ᱦᱩᱲᱩ ᱫᱚ ᱦᱟᱸᱜ
ᱦᱮᱸ ᱦᱩᱲᱩ ᱵᱟᱨ ᱫᱷᱟᱣ ᱦᱚᱸ ᱪᱟᱥᱟ ᱟᱨ ᱤᱱᱟᱹ ᱠᱟᱛᱮᱱ ᱟᱨ ᱯᱟᱴᱟ ᱠᱚᱦᱚᱸᱞᱮ ᱪᱟᱥᱟ ᱟᱨᱦᱚᱸ ᱛᱩᱲᱤ ᱛᱤᱞᱢᱤᱧ ᱠᱚᱦᱚᱸᱞᱮ ᱪᱟᱥᱟ ᱟᱞᱮ ᱥᱮᱫ ᱫᱚ ᱱᱤᱛᱳᱜ ᱦᱩᱲᱩ ᱠᱚ ᱜᱮᱫ ᱵᱟᱲᱟ ᱞᱮᱱ ᱠᱷᱟᱱ ᱫᱚ ᱦᱟᱸᱜ ᱟᱨᱦᱚᱸ ᱛᱩᱲᱤ ᱠᱚᱞᱮ ᱮᱨᱟ ᱚᱱᱟ ᱨᱮᱜᱮ ᱛᱩᱲᱤᱞᱮ ᱪᱟᱥᱟ ᱚᱱᱮ ᱚᱝᱠᱟ ᱦᱚᱸ ᱟᱞᱮᱥᱮᱫ ᱫᱚ
ᱛᱟᱦᱞᱮ ᱜᱚᱝᱠᱮ ᱟᱯᱮ ᱥᱮᱫ ᱫᱚ ᱦᱟᱸᱜ ᱨᱚᱦᱚᱭ ᱠᱚᱫᱚ ᱦᱟᱸᱜ ᱢᱟᱱᱮ ᱡᱩᱨᱥᱩᱨ ᱜᱮ ᱪᱟᱞᱟᱜ ᱠᱟᱱᱟ ᱟᱨᱠᱤ
ᱟᱨ ᱡᱟᱦᱟᱸ ᱮᱠᱫᱚᱢ ᱡᱳᱨᱥᱳᱨ ᱜᱮ ᱪᱟᱞᱟᱜ ᱠᱟᱱᱟ ᱱᱤᱛᱚᱜ ᱦᱟᱸᱜ ᱢᱩᱪᱟᱹᱫ ᱟᱢᱫᱟ ᱡᱚᱜ ᱠᱟᱱᱟ ᱨᱟᱠᱟᱵ ᱵᱟ ᱨᱟᱠᱟᱵᱚᱜ ᱞᱮᱠᱟ ᱜᱮ ᱦᱟᱸᱜ ᱛᱷᱚᱲᱟ ᱫᱚ ᱵᱮᱱᱟᱜ ᱠᱚᱣᱟ ᱟᱫᱚᱢ ᱠᱚᱫᱚ
ᱚᱱᱠᱟ ᱦᱚᱸ ᱟᱨ ᱟᱞᱮ ᱠᱚᱦᱚᱸ ᱨᱟᱠᱟᱵᱚᱜᱼᱟᱞᱮ ᱦᱟᱯᱛᱟ ᱠᱷᱟᱱᱮᱠ ᱠᱷᱟᱱ ᱜᱮ ᱦᱟᱸᱜ
ᱛᱟᱦᱞᱮ ᱜᱚᱝᱠᱮ ᱟᱯᱮ ᱥᱮᱫ ᱫᱚ ᱫᱟᱜ ᱡᱟᱹᱲᱤ ᱛᱮ ᱥᱮ ᱱᱚᱝᱠᱟ ᱥᱮᱞᱚ ᱠᱚ ᱦᱚᱛᱮᱫ ᱜᱮ ᱦᱟᱸᱜ ᱯᱮ
ᱵᱟᱝ ᱵᱟᱸ ᱵᱟᱸ ᱥᱮᱨᱢᱟ ᱠᱷᱚᱱᱟᱜ ᱫᱟᱜ ᱡᱟᱹᱲᱤ ᱪᱟᱥᱵᱟᱥ ᱠᱚᱫᱚ ᱦᱩᱭᱩᱜᱼᱟ ᱟᱞᱮ ᱥᱮᱫ ᱫᱚ ᱟᱨ ᱫᱟᱜ ᱠᱚᱦᱚᱸ ᱢᱮᱱᱟᱜᱼᱟ ᱥᱟᱠᱛᱟ ᱜᱮᱭᱟ
ᱚᱱᱟ ᱥᱤᱞᱳ ᱠᱚᱦᱚᱸ ᱵᱟᱭ ᱞᱟᱹᱠᱛᱤ ᱦᱟᱛᱟᱲᱚᱜᱼᱟ ᱱᱤᱛᱚᱜ ᱫᱚ ᱫᱟᱜ ᱮ ᱠᱟᱱ ᱜᱮᱭᱟ ᱧᱤᱫᱟᱹ ᱥᱮᱜ ᱦᱚᱸ ᱵᱟᱹᱲᱛᱤ ᱫᱟᱜ ᱠᱮᱜᱼᱟ ᱛᱤᱦᱤᱧ ᱦᱚᱸ ᱮᱠᱫᱚᱢ ᱟᱨ ᱟᱯᱮ ᱥᱮᱫ ᱫᱚᱭ ᱫᱟᱜ ᱮ ᱠᱟᱱᱟᱭ ᱥᱮ ᱵᱟᱝ
ᱦᱮᱸ ᱫᱟᱜ ᱫᱚ ᱫᱟᱜᱼᱮ ᱫᱟ ᱦᱟᱸᱜ ᱩᱱᱟᱹᱜ ᱛᱚ ᱦᱟᱸᱜ ᱵᱟᱭ ᱫᱟᱜ ᱮᱫᱟ ᱦᱚᱞᱟ ᱢᱟᱫᱷᱮᱨ ᱦᱚᱸᱭ ᱫᱟᱜ ᱠᱮᱜ ᱨᱮᱦᱚᱸ ᱩᱱᱟᱹᱜ ᱩᱱᱟᱹᱜ ᱡᱳᱨ ᱧᱚᱜ ᱛᱮᱫᱚ ᱦᱟᱜ ᱵᱟᱭ ᱫᱟᱜ ᱞᱮᱜᱼᱟ ᱢᱤᱫᱴᱟᱹᱜ ᱵᱟᱨᱭᱟ ᱜᱮ ᱫᱟᱜ ᱠᱮᱜ ᱵᱟᱲᱟ ᱠᱮᱫᱼᱟ
ᱟᱪᱪᱷᱟ ᱟᱪᱪᱷᱟ ᱟᱪᱷᱟ
ᱚᱛ ᱞᱚᱦᱚᱫ ᱞᱮᱠᱟᱜᱮ ᱦᱟᱸᱜ ᱫᱟᱜ ᱠᱟᱜᱼᱟ ᱚᱱᱠᱟ ᱵᱟᱹᱫ ᱵᱟᱹᱭᱦᱟᱹᱲ ᱨᱮ ᱪᱟᱯᱮ ᱞᱮᱠᱟ ᱫᱚ ᱦᱟᱜ ᱟᱹᱣᱨᱤᱭᱟ ᱦᱟᱸᱜ
ᱟᱪᱪᱷᱟ ᱟᱞᱮ ᱥᱮᱫ ᱫᱚ ᱯᱩᱨᱟᱹ ᱵᱟᱹᱫᱽ ᱵᱟᱹᱭᱦᱟᱹᱲ ᱠᱚᱨᱮ ᱦᱚ ᱪᱟᱯᱤ ᱩᱛᱟᱹᱨᱚᱜ ᱠᱟᱱᱟ ᱟᱨ ᱚᱱᱟ ᱥᱟᱶᱛᱮ ᱜᱟᱰᱟ ᱠᱚᱦᱚᱸ ᱮᱠᱫᱚᱢ ᱪᱟᱯᱮ ᱯᱮᱨᱮᱡ ᱩᱛᱟᱹᱨᱚᱜ ᱠᱟᱱᱟ ᱫᱚ ᱛᱚ ᱟᱯᱮ ᱥᱮᱫ ᱫᱚ ᱚᱱᱠᱟ ᱜᱟᱰᱟ ᱠᱚ ᱵᱟᱹᱱᱩᱜ ᱟᱱᱤᱡ ᱥᱮ ᱪᱮᱫ ᱞᱮᱠᱟ
ᱜᱟᱰᱟ ᱫᱚ ᱦᱟᱸᱜ ᱢᱮᱱᱟᱜᱼᱟ ᱦᱟᱸᱜ ᱚᱱᱠᱟ ᱦᱚᱯᱚᱱ ᱧᱚᱜᱟ ᱩᱱᱟᱹᱜ ᱢᱟᱨᱟᱝᱼᱜ ᱫᱚ ᱵᱟᱹᱱᱩᱜᱼᱟ ᱚᱱᱟ ᱨᱮᱦᱚᱸ ᱫᱟᱜ ᱫᱚᱦᱟᱸᱜ ᱵᱟᱹᱱᱩᱜᱼᱟ
ᱚ
ᱟᱞᱮ ᱥᱮᱫ ᱫᱚ ᱦᱟᱸᱜ ᱫᱟᱜ ᱵᱟᱝᱠᱷᱟᱱ ᱫᱚ ᱦᱟᱸᱜᱹ ᱩ ᱦᱟᱸᱜ ᱡᱟ ᱤᱭᱟ ᱥᱮᱨᱢᱟ ᱡᱟᱹᱲᱤ ᱵᱟᱝᱠᱷᱟᱱ ᱫᱚ ᱦᱟᱸ ᱪᱟᱥᱵᱟᱥ ᱠᱚᱫᱚ ᱦᱟᱸᱜ ᱵᱟᱝ ᱦᱳᱭᱳᱜ ᱛᱟᱞᱮᱭᱟ ᱚᱱᱠᱟ ᱥᱩᱵᱤᱫᱷᱟ ᱫᱚ ᱵᱟᱹᱱᱩᱜᱼᱟ
ᱟᱪᱪᱷᱟ ᱟᱪᱪᱷᱟ ᱟᱪᱪᱷᱟ ᱚᱱᱛᱮ ᱫᱚ ᱟᱪᱷᱟ ᱵᱟᱹᱲᱛᱤ ᱪᱮᱫ ᱠᱚ ᱪᱟᱥᱟᱭᱟ ᱚᱱᱠᱟ ᱮᱠᱫᱚᱢ ᱥᱟᱸᱜᱮ ᱥᱟᱸᱜᱮ ᱦᱚᱲ ᱜᱮ ᱢᱟᱱᱮ ᱪᱮᱫ ᱠᱚ ᱪᱟᱥᱟᱭᱟ ᱚᱱᱛᱮ ᱫᱚ
ᱟ ᱥᱟᱸᱜᱮ ᱦᱚᱸᱜᱮ ᱱᱚᱛᱮ ᱫᱚᱦᱟᱸᱜ ᱡᱮᱢᱚᱱ ᱦᱟᱜ ᱥᱤᱛᱩᱝ ᱫᱤᱱ ᱫᱚ ᱦᱟᱜ ᱵᱟᱫᱟᱢ ᱠᱚᱣᱟᱜ ᱠᱚ ᱪᱟᱥᱟ
ᱟᱪᱪᱷᱟ
ᱮ ᱱᱮᱛᱟᱨ ᱫᱤᱱ ᱫᱚ ᱦᱟᱸᱜ ᱦᱩᱲᱩ ᱜᱮ ᱡᱟᱹᱥᱛᱤ ᱟᱨᱠᱤ
ᱦᱚᱸ ᱛᱚ ᱱᱮᱛᱟᱨ ᱫᱤᱱ ᱫᱚ ᱱᱮᱛᱟᱨ ᱫᱤᱱ ᱫᱚ ᱦᱳᱲᱳ ᱠᱚ ᱪᱟᱥᱟᱭᱟ ᱟᱨ ᱥᱤᱛᱩᱝ ᱫᱤᱱ ᱫᱚ ᱦᱟᱸᱜ ᱵᱟᱫᱟᱢ ᱠᱚ ᱪᱟᱥᱟᱭᱟ
ᱦᱳᱭ ᱦᱳᱭ
ᱟᱪᱪᱷᱟ ᱱᱚᱣᱟ ᱛᱩᱲᱤ ᱠᱚᱫᱚ ᱠᱚ ᱪᱟᱥᱟᱭᱟ ᱥᱮ ᱵᱟᱝ ᱚᱱᱛᱮ ᱫᱚ
ᱦᱮᱸ ᱚᱱᱠᱟ ᱡᱟᱦᱟᱸ ᱢᱟᱨᱟᱝ ᱢᱟᱨᱟᱝ ᱪᱟᱹᱥᱤ ᱠᱚ ᱢᱮᱱᱟᱜ ᱠᱚᱣᱟ ᱦᱟᱸᱜ
ᱦᱮᱸ
ᱦᱮᱸ ᱩᱱᱠᱩ ᱠᱚ ᱦᱟᱸᱜ ᱜᱮ ᱦᱟᱸᱜ ᱠᱚ ᱪᱟᱥ ᱵᱟᱲᱟᱭᱟ ᱟᱫᱚ ᱱᱤᱡᱮ ᱫᱚ ᱚᱱᱠᱟᱱᱟᱜ ᱵᱟᱹᱱᱩᱜᱼᱟ ᱦᱟᱸᱜ ᱱᱚᱛᱮ ᱦᱚᱟᱸᱜ ᱨᱮᱸᱜᱮᱡ ᱧᱚᱜ ᱜᱮ ᱩᱱᱠᱩ ᱡᱟᱦᱟᱸᱭ ᱢᱟᱨᱟᱝ ᱢᱟᱨᱟᱝ ᱪᱟᱹᱥᱤ ᱠᱚ ᱢᱮᱱᱟᱜ ᱠᱚᱣᱟ ᱩᱱᱠᱩ ᱠᱚᱜᱮᱜ ᱠᱚ ᱪᱟᱥ ᱵᱟᱲᱟᱭᱟ
ᱚ ᱛᱳ ᱛᱚᱵᱮ ᱵᱟᱹᱲᱛᱤ ᱫᱚ ᱦᱟᱸᱜ ᱴᱮᱠᱴᱚᱨ ᱠᱚᱛᱮ ᱜᱮ ᱥᱮ ᱫᱚ ᱦᱳᱭᱳᱜ ᱠᱟᱱᱟ ᱥᱮ ᱪᱮᱫ
ᱦᱮᱸ ᱞᱟᱦᱟ ᱛᱮ ᱦᱟᱸᱜ ᱡᱮᱢᱚᱱ ᱵᱚᱱ ᱵᱟᱲᱟᱭᱟ ᱞᱟᱦᱟ ᱛᱮᱢᱟ ᱦᱟᱜ ᱱᱟᱦᱮᱞ ᱰᱟᱝᱨᱟ ᱱᱟᱦᱮᱞ ᱛᱮ ᱦᱮᱸᱜ ᱵᱚᱱ ᱥᱤ ᱞᱮ ᱛᱟᱦᱮᱸᱜᱼᱟ
ᱟᱨ ᱱᱮᱛᱟᱨ ᱫᱚ ᱦᱟᱸᱜ ᱟᱭᱢᱟ ᱞᱮᱠᱟᱱᱟᱜ ᱴᱮᱠᱱᱳᱞᱚᱡᱤ ᱠᱚ ᱩᱰᱩᱠ ᱠᱟᱱᱟ ᱛᱚ ᱦᱟᱸᱜ ᱡᱮᱢᱚᱱ ᱴᱟᱠᱴᱟᱨ ᱠᱚ ᱟᱨᱚ ᱚᱱᱟ ᱥᱟᱶᱛᱮ ᱟᱨᱚ ᱟᱭᱢᱟ ᱞᱮᱠᱟᱱᱟᱜ
ᱦᱮᱸ
ᱚᱱᱟ ᱦᱤᱥᱟᱹᱵ ᱛᱮ ᱦᱟᱸᱜ ᱱᱮᱛᱟᱨ ᱫᱚ ᱦᱟᱜ ᱴᱟᱠᱴᱟᱨ ᱛᱮᱜᱮ ᱦᱟᱜ ᱥᱤ ᱵᱟᱲᱟ ᱦᱳᱭᱳᱼᱟ
ᱚ ᱛᱚ ᱰᱟᱝᱨᱟ ᱠᱚᱫᱚ ᱵᱟᱹᱱᱩᱜ ᱠᱚᱣᱟ ᱯᱟᱞᱮ ᱱᱤᱛᱚᱜ ᱫᱚ
ᱦᱮᱸ ᱰᱟᱝᱨᱟ ᱠᱚᱫᱚ ᱢᱮᱱᱟᱜ ᱠᱚᱜᱮᱭᱟ ᱟᱫᱚ ᱰᱟᱝᱨᱟ ᱛᱮᱫᱚ ᱩᱱᱟᱹᱜ ᱫᱚ ᱦᱟᱜ ᱵᱟᱝ ᱥᱤᱭᱳᱜ ᱠᱟᱱᱟ ᱦᱟᱸᱜ ᱱᱮᱛᱟᱨ ᱴᱟᱠᱴᱟᱨ ᱛᱟ ᱯᱚᱛᱮ ᱯᱟᱣᱟᱨ ᱴᱮᱞᱟᱨ ᱱᱚᱜᱼᱚ ᱚᱱᱟ ᱠᱚᱛᱮᱜ ᱜᱮ ᱦᱟᱸᱜ ᱥᱤ ᱵᱟᱲᱟ ᱦᱳᱭᱳᱜᱼᱟ ᱦᱟᱸ
ᱟᱪᱪᱷᱟ ᱛᱚ ᱚᱱᱟ ᱠᱚ ᱛᱮᱫᱚ ᱡᱟᱭᱜᱟ ᱠᱚ ᱢᱮᱱᱮᱫ ᱠᱟᱱᱟᱞᱤᱧ ᱚᱱᱟ ᱠᱚᱛᱮᱫᱚ ᱡᱟᱜᱟ ᱠᱚ ᱵᱟᱹᱲᱛᱤ ᱞᱟᱹᱦᱩᱫ ᱜᱚᱫᱚᱼᱟ ᱛᱚ ᱥᱮᱪᱮᱫ
ᱟᱨ ᱱᱤᱛᱚᱜ ᱫᱚ ᱱᱤᱛᱚᱜ ᱫᱚ ᱦᱟᱸᱜ ᱞᱟᱦᱟ ᱞᱮᱠᱟ ᱢᱟ ᱫᱟᱲᱮ ᱠᱚᱦᱚᱸ ᱵᱟᱹᱱᱩᱜᱼᱟ ᱡᱮ ᱟᱭᱳᱼᱵᱟᱵᱟ ᱛᱟᱠᱚᱣᱟᱜ ᱦᱟᱸ ᱡᱮ ᱰᱟᱝᱨᱟ ᱱᱟᱦᱮᱞ ᱛᱮᱦᱟᱜ ᱠᱚ ᱤᱭᱟᱹᱭᱟ
ᱦᱮᱸ ᱦᱮᱸ
ᱚᱱᱠᱟ ᱦᱤᱥᱟᱹᱵ ᱛᱮ ᱦᱟᱸᱜ ᱚᱱᱠᱟᱱᱟᱜ ᱜᱟᱜ ᱛᱮᱜᱮ ᱦᱟᱜ ᱪᱟᱥᱼᱵᱟᱥ ᱦᱩᱭᱩᱜ ᱦᱩᱭᱩᱜᱼᱟ
ᱦᱩᱸ ᱛᱚ ᱛᱤᱱᱟᱹᱜ ᱜᱟᱱ ᱵᱤᱜᱷᱟᱹ ᱯᱮ ᱪᱟᱥᱟᱭᱟ ᱟᱯᱮ ᱫᱚ ᱡᱚᱛᱚ ᱛᱮ
ᱟᱸᱻ ᱟᱞᱮ ᱫᱚ ᱦᱟᱜ ᱯᱮ ᱯᱩᱱ ᱵᱤᱜᱷᱽᱟᱹ ᱜᱮ ᱟᱞᱮ ᱪᱟᱥᱚᱭᱟᱞᱮ᱾ ᱟᱨᱠᱤ
ᱚ ᱛᱚ ᱤᱱᱟᱹᱜ ᱜᱮᱭᱟ᱾ ᱯᱟᱞᱮ ᱦᱟᱥᱟ ᱜᱮ ᱥᱮ ᱪᱮᱞᱮᱠᱟ?
ᱦᱮᱸ- ᱦᱮᱸ ᱦᱟᱥᱟ ᱠᱚᱼᱫᱚ ᱦᱟᱸᱜ ᱤᱱᱟᱹᱜ ᱜᱮᱭᱟ ᱦᱟᱸᱜ᱾
ᱦᱚᱸ᱾ ᱦᱩᱸ᱾
ᱦᱮᱸ ᱦᱳ ᱟᱯᱮ ᱫᱚᱦᱟ-ᱜ ᱛᱤᱱᱟᱹᱜ ᱜᱟᱱ ᱯᱮ, ᱪᱟᱥᱟᱭᱮᱫᱼᱟᱜ?
ᱟᱞᱮ ᱫᱚ- ᱦᱩᱲᱩ ᱫᱚ ᱟᱭᱢᱟ ᱜᱮᱞᱮ ᱪᱟᱥᱟᱭᱮᱫᱼᱟ᱾ ᱵᱟᱨᱚ ᱵᱤᱜᱷᱽᱟᱹ᱾ ᱜᱟᱱᱞᱮ ᱪᱟᱥᱟᱭᱟ᱾ ᱟᱨ ᱜᱷᱩᱴᱩ ᱪᱟᱥᱟ ᱠᱚᱦᱚᱸ ᱢᱮᱱᱟᱜᱼᱟ᱾ ᱟᱞᱮ ᱥᱮᱫ ᱫᱚ᱾
ᱛᱟᱦᱚᱞᱮ ᱛᱚ ᱦᱟᱸᱜ, ᱟᱯᱮ ᱫᱚ ᱦᱟᱸᱜ, ᱢᱟᱨᱟᱝ ᱪᱟᱹᱥᱤ ᱜᱮᱯᱮ ᱯᱟᱲᱟᱽᱜ ᱠᱟᱱᱟ᱾ ᱦᱟᱸᱜ?
ᱦᱮᱸ ᱢᱟᱨᱟᱝ ᱜᱮ ᱪᱟᱹᱥᱤ ᱫᱚ ᱦᱩᱭᱩᱼᱜ ᱠᱟᱱᱟ᱾ ᱱᱚᱜᱼᱚᱭ ᱯᱟᱴᱟ ᱯᱟᱴᱸ ᱜᱮᱞᱮ ᱪᱷᱚ - ᱥᱟᱛ ᱵᱤᱜᱷᱽᱟᱹ ᱜᱮᱞᱮ ᱮᱨ ᱠᱟᱫᱟ ᱾ ᱛᱚ ᱟᱨᱦᱚᱸ- ᱦᱩᱲᱩ ᱪᱟᱥ ᱜᱮ ᱵᱟᱨᱚᱸ ᱵᱤᱜᱷᱽᱟᱹ᱾ ᱦᱩᱭᱩᱜᱼᱟ᱾ ᱟᱨᱦᱚᱸ ᱜᱷᱩᱴᱩ ᱪᱟᱥᱟ ᱛᱩᱲᱤ ᱠᱚᱞᱮ ᱪᱟᱥᱟᱭᱟ᱾ ᱚᱱᱟ ᱪᱷᱚ - ᱥᱟᱛ ᱵᱤᱜᱷᱽᱟᱹ ᱢᱮᱱᱟᱜᱼᱟ᱾ ᱟ ᱛᱚ ᱚᱱᱠᱟ᱾
ᱟᱞᱮ ᱥᱮᱫ ᱫᱚ ᱦ᱾
ᱟᱰᱤ ᱱᱟᱯᱟᱭ᱾ ᱛᱟᱦᱚᱞᱮ ᱜᱚᱝᱠᱮ ᱞᱤᱧ ᱞᱟᱹᱭᱮᱫ ᱛᱟᱦᱮᱸᱱᱟ᱾ ᱚᱞᱚᱜ ᱯᱟᱲᱦᱟ-ᱜ ᱠᱚᱼᱫᱚ ᱰᱩᱜᱤ ᱵᱟᱲᱟ ᱦᱩᱭ ᱠᱟᱱᱟ ᱾ ᱥᱮ ᱦᱟᱸᱜ ᱟᱹᱣᱩᱨᱤ ᱦᱟᱸᱜ?
ᱟᱹ ᱚᱞᱚᱜ ᱯᱟᱲᱦᱟ-ᱜ ᱠᱚᱼᱫᱚ ᱱᱤᱛᱚᱼᱜ ᱫᱚ ᱾ ᱟᱨ ᱵᱟᱹᱜᱤ ᱵᱟᱲᱟ ᱦᱩᱭᱩ ᱟᱠᱟᱱᱟ᱾ ᱟᱱᱟ ᱟᱨ ᱱᱚᱛᱮ ᱢᱟ ᱪᱟᱹᱠᱨᱤ ᱠᱚᱼᱦᱚᱸ ᱚᱱᱠᱟ ᱵᱟᱭ ᱧᱟᱢᱚ-ᱜ ᱠᱟᱱᱛᱮ᱾ ᱩᱯᱟᱹᱭ ᱵᱟᱹᱱᱩᱜᱼᱟ᱾ ᱚᱲᱟᱜ ᱠᱚᱨᱮ ᱜᱮ᱾ ᱛᱷᱤᱨ ᱛᱷᱽᱟᱨ ᱠᱚᱨᱮ ᱜᱮᱸ ᱛᱟᱦᱮᱸ ᱦᱟᱛᱟᱲ ᱦᱩᱭ ᱟᱠᱟᱱᱟ᱾ ᱚᱱᱮ ᱚᱱᱠᱟᱜᱮ᱾
ᱟᱵᱚᱣᱟᱼᱜ ᱥᱟᱱᱛᱟᱲ ᱫᱚ ᱦᱟᱸᱜ ᱴᱟᱠᱟ ᱯᱩᱭᱥᱟ ᱾ ᱟᱱᱟᱴ ᱠᱷᱟᱹᱛᱤᱨ ᱜᱮ ᱟᱭᱢᱟ᱾ ᱯᱟᱹᱴᱷᱩᱣᱟᱹ ᱠᱚ ᱦᱟᱸᱜ ᱚᱞᱚᱜ᱾ ᱠᱚᱯᱲᱟ ᱠᱚ ᱵᱟᱹᱜᱤᱼᱟ᱾
ᱦᱩᱸ ᱦᱩᱸ᱾
ᱩᱸ ᱢᱟᱜ ᱩᱸ ᱚᱞᱚᱜ ᱯᱟᱲᱦᱟ-ᱜ ᱥᱤᱠᱷᱱᱟᱹᱛ ᱫᱚ, ᱱᱟᱯᱟᱭ ᱠᱟᱹᱢᱤ ᱠᱟᱱᱟ᱾ ᱥᱮᱬᱟᱸ ᱠᱟᱜ ᱞᱮᱠᱷᱟᱱ ᱱᱤᱡᱮᱨᱟ-ᱜ ᱜᱮ, ᱵᱷᱟᱹᱜᱤᱭᱟ᱾
ᱦᱩᱸ ᱦᱩᱸ᱾
ᱟᱫᱚ ᱚᱱᱟ ᱚᱝᱠᱟ ᱛᱮ ᱟᱭᱳᱼᱵᱟᱵᱟ ᱠᱚᱼᱦᱚᱸ ᱡᱩᱫᱤ ᱵᱟᱝᱠᱚ ᱯᱟᱲᱦᱟ-ᱣ ᱫᱟᱲᱮᱭᱟᱵᱚᱱᱟ ᱾ ᱟᱫᱚ ᱵᱟᱫᱽᱫ ᱚᱠᱚᱛᱚ ᱵᱷᱟᱹᱜᱤ ᱛᱮᱜᱮ ᱦᱩᱭᱩᱜᱼᱟ᱾ ᱛᱟᱢᱟ
ᱦᱩᱸ᱾
ᱛᱟᱦᱚᱞᱮ ᱜᱚᱝᱠᱮ ᱞᱤᱧ ᱞᱟᱹᱭ ᱞᱤᱫᱟ᱾ ᱛᱤᱱᱟᱹ ᱜᱟᱱ ᱛᱚ ᱵᱤᱱ ᱚᱞ ᱯᱟᱲᱦᱟᱣᱱᱟ?
ᱟᱹᱞᱤᱧ ᱫᱚ ᱜᱨᱮᱡᱩᱭᱮᱥᱚᱱ ᱠᱟᱜᱼᱟ᱾ ᱞᱤᱧ ᱟᱨ ᱚᱱᱠᱟ ᱞᱮᱠᱟ ᱱᱤᱛᱚᱜ ᱫᱚ ᱫᱚᱷᱤᱨ ᱜᱮ ᱢᱮᱱᱟᱜ ᱦᱟᱛᱟᱲ ᱞᱤᱧᱟᱹ ᱱᱤᱛᱚᱜ ᱫᱚ᱾ ᱪᱮᱫ ᱵᱮᱱ ᱪᱮᱫ ᱮᱢ ᱢᱮᱱᱟ ᱾ᱟᱨ ᱚᱱᱮ ᱚᱱᱠᱟ᱾
ᱦᱮᱸ᱾
ᱟᱵᱮᱱ ᱜᱮ?
ᱛᱟᱦᱚᱞᱮ ᱦᱮᱸ ᱟᱹᱞᱤᱧ ᱫᱚ ᱦᱚᱜᱼᱚᱭ ᱛᱚ᱾ ᱱᱤᱭᱟᱹ ᱫᱟᱜ᱾ ᱮᱭᱤᱪ ᱮᱥ ᱯᱟᱥ ᱟᱣᱩᱴ ᱦᱩᱭ ᱟᱠᱟᱱᱟ᱾ ᱮᱰᱢᱤᱥᱚᱱ ᱦᱩᱭ ᱟᱠᱟᱱᱟ᱾
ᱟᱪᱪᱷᱟ - ᱟᱪᱪᱷᱟ ᱟᱪᱪᱟ ᱢᱟ ᱴᱷᱤᱠ ᱴᱷᱤᱠ, ᱴᱷᱤᱠ᱾
ᱱᱚᱰᱮ ᱦᱟᱸᱜ ᱟᱞᱮ ᱞᱟᱜᱚᱲ ᱨᱮ ᱦᱟᱸᱜ ᱵᱷᱚᱨᱛᱤᱠᱟᱱᱟ ᱦᱩᱭᱟᱠᱟᱱᱟ ᱦᱟᱸᱜ᱾
ᱦᱚᱸ᱾
ᱛᱟᱦᱚᱞᱮ ᱟᱹᱞᱤᱧ ᱞᱤᱧ ᱠᱩᱝᱠᱞᱤᱧ ᱞᱟᱹᱭᱮᱫ ᱛᱟᱦᱮᱱ ᱛᱟᱦᱚᱞᱮ ᱟᱹᱵᱤᱱ ᱫᱚ ᱦᱟᱸᱜ ᱪᱮᱫ ᱛᱮ ᱦᱟᱸᱜᱼᱼ ᱢᱟᱱᱮ ᱪᱮᱫ ᱥᱟᱵᱡᱮᱠᱴ ᱛᱮ ᱜᱡᱩᱭᱮᱥᱜ ᱵᱤᱱ ᱠᱚᱢᱯᱞᱤᱴ ᱟᱠᱟᱟᱜᱼᱟ?
ᱛᱚ ᱟᱹᱞᱤᱧ ᱫᱚ ᱤᱭᱟᱹ ᱠᱟᱱ ᱛᱟᱹᱞᱤᱧᱟ ᱥᱟᱭᱮᱱᱥ ᱠᱟᱱ ᱛᱟᱹᱟᱞᱤᱧᱟ᱾
ᱟᱪᱪ ᱟᱪᱪᱷᱟ᱾
ᱦᱩᱸ᱾
ᱛᱟᱦᱞᱮ ᱚᱠᱟᱚᱨᱮᱵᱤᱱ ᱜᱚᱢᱠᱮ ᱵᱤᱱ ᱠᱚᱨᱟᱣ ᱞᱮᱫ ᱛᱟᱦᱮ ᱵᱤᱱ ᱫᱚ ᱦᱟᱸᱜ,
ᱛᱚ ᱱᱚᱛᱮ ᱨᱮᱜᱮ ᱟᱞᱮ ᱥᱮᱫ ᱨᱮᱜᱮ ᱚᱱᱟ ᱠᱚᱫᱚ᱾
ᱟᱪᱷᱟ ᱟᱪᱷᱟ ᱪᱷᱟ᱾
ᱦᱩᱸ
ᱢᱟᱱᱮ ᱱᱤᱛᱚᱜ ᱫᱚ ᱦᱟᱸᱜ ᱚᱱᱟ ᱠᱚᱫᱚ ᱦᱟᱸᱜ ᱵᱟᱹᱜᱤ ᱵᱟᱲᱟ ᱦᱩᱭ ᱠᱟᱱᱟ᱾
ᱱᱤᱛᱚᱜ ᱫᱚ ᱵᱟᱹᱜᱤ ᱵᱟᱲᱟ ᱦᱩᱭ ᱠᱟᱱᱟ ᱟᱨ ᱪᱮᱫ ᱮᱢ ᱪᱤᱠᱟᱭᱟ ᱱᱤᱛᱚᱜ ᱢᱟᱼᱼ ᱱᱚᱜ-ᱚᱭ ᱵᱟᱹᱲᱛᱤ ᱫᱚᱼᱼ ᱩᱯᱟᱹᱭ ᱵᱟᱝᱛᱮ ᱢᱟᱱᱮ ᱪᱟᱥᱟ ᱦᱟᱛᱟᱲ ᱜᱚᱲᱚ ᱪᱟᱥᱟ ᱵᱟᱲᱟ ᱜᱚᱲᱚ ᱦᱟᱛᱟᱲ ᱟᱠᱚ ᱠᱟᱱᱟ ᱛᱮ ᱪᱮᱫ ᱮᱢ ᱢᱮᱱᱟ ᱛᱚ᱾
ᱮᱴᱟᱜᱼᱟᱜ ᱠᱟᱹᱢᱤ ᱠᱚ ᱚᱱᱠᱟ ᱵᱟᱝ ᱦᱩᱭᱩᱜ ᱥᱚᱢᱚᱭ ᱨᱮᱫᱚ ᱮᱴᱟᱜ ᱥᱮᱫ ᱪᱟᱞᱟᱜ ᱦᱩᱭᱩᱜᱼᱼ ᱜᱮᱭᱟ ᱡᱟᱦᱟᱱᱟᱜ ᱠᱚ ᱚᱱᱠᱟ ᱞᱟᱹᱠᱛᱤ ᱛᱟᱦᱮᱱ ᱠᱷᱟᱱ ᱫᱚ ᱟᱨ ᱵᱟᱝᱠᱷᱟᱱ ᱫᱚ ᱚᱲᱟᱜ ᱠᱚᱨᱮ ᱜᱮ ᱛᱟᱦᱮᱱ ᱠᱷᱟᱱ ᱫᱚᱼᱼ ᱚᱲᱟᱜ ᱠᱚᱨᱮᱱᱟᱜ ᱜᱮ ᱜᱚᱲᱚ ᱵᱟᱲᱟ ᱠᱚ ᱞᱟᱹᱠᱛᱤᱜᱼᱟ᱾
ᱦᱮᱸ ᱦᱮᱸ᱾
ᱚᱱᱮ ᱚᱱᱠᱟ ᱮᱢᱚᱱ ᱛᱟᱦᱮᱱ ᱢᱟ ᱵᱟᱭ ᱮᱦᱚᱛ ᱦᱩᱭᱩᱜᱼᱟ ᱛᱚ᱾ ᱟᱨ ᱚᱱᱟ ᱤᱭᱟᱹᱛᱮ ᱚᱱᱠᱟ ᱫᱚ ᱱᱚᱣᱟ ᱦᱚᱸ ᱢᱤᱫ ᱥᱤᱡᱤᱱ ᱠᱟᱱᱟ ᱱᱤᱛᱚᱜ ᱱᱚᱣᱟ ᱥᱚᱢ ᱚᱠᱛᱮ ᱨᱮᱜᱮ᱾ ᱦᱳᱲᱳ ᱠᱚᱦᱚᱸ ᱵᱟᱢ ᱪᱟᱥᱟ ᱞᱮᱠᱷᱟᱡ ᱢᱟ ᱵᱟᱝ ᱦᱩᱭᱩᱜᱼᱟ ᱦᱩᱸ ᱟᱨ ᱚᱱᱟᱛᱮ ᱡᱚᱛᱚᱣᱟᱜ ᱜᱮ ᱡᱚᱛᱚ ᱥᱮ ᱡᱚᱛᱚ ᱥᱮᱫ ᱜᱮ ᱢᱟᱱᱮᱼᱼ ᱛᱟᱞᱢᱮᱞ ᱠᱚ ᱫᱚᱦᱚ ᱠᱟᱛᱮ ᱜᱮ ᱪᱟᱞᱟᱜ ᱦᱩᱭᱩᱜ ᱠᱟᱱᱟ ᱛᱚ᱾
ᱚᱱᱟ ᱛᱟᱦᱞᱮᱼᱼ
ᱦᱟ
ᱞᱮ ᱜᱚᱝᱠᱮ ᱞᱤᱧ ᱞᱟᱹᱭᱮᱫ ᱛᱟᱦᱮᱸᱱᱟ ᱚᱱᱠᱟᱱᱟᱜ ᱤᱭᱟᱹ ᱠᱚᱫᱚ ᱦᱟᱸᱜ ᱵᱟᱝᱼᱼ ᱢᱟᱱᱮ ᱚᱱᱠᱟ ᱪᱟᱹᱠᱨᱤ ᱵᱟᱹᱠᱨᱤ ᱞᱮᱠᱟ ᱯᱨᱚᱥᱛᱩᱥ ᱠᱚᱫᱚ ᱵᱟᱝ ᱦᱟᱛᱟᱣ ᱦᱩᱭᱩᱜ ᱠᱟᱱᱟ ᱥᱮ ᱪᱮᱫ ᱱᱟᱜᱼᱼ
ᱛᱚ ᱦᱟᱛᱟᱣ ᱦᱩᱭᱩᱜ ᱠᱟᱱ ᱜᱮᱭᱟ ᱱᱚᱛᱮᱱᱟᱜ ᱛᱷᱚᱲᱟ ᱟᱱᱟᱴ ᱧᱚᱜ ᱜᱮᱭᱟ ᱟᱨᱼᱼ ᱟᱞᱮᱫᱚ ᱛᱷᱚᱲᱟ ᱮᱴᱟᱜ ᱠᱳᱥᱼᱼ ᱪᱷᱟᱹᱛᱤᱠ ᱡᱟᱹᱛ ᱠᱚ ᱛᱟᱞᱟᱨᱮ ᱢᱮᱱᱟᱜ ᱞᱮᱭᱟ ᱛᱚ ᱮᱴᱟᱜ ᱡᱟᱹᱛ ᱠᱩ ᱛᱟᱞᱟᱨᱮᱼᱼ ᱟᱨ ᱚᱱᱟ ᱤᱭᱟᱹᱛᱮ ᱚᱱᱟ ᱱᱟᱠᱷᱟ ᱫᱚ ᱟᱹᱱᱟᱹᱜᱼᱼ ᱢᱟᱱᱮ ᱟᱞᱜᱟ ᱛᱮᱫᱚ ᱵᱟᱭ ᱦᱩᱭ ᱜᱚᱫᱚᱜ ᱜᱮᱭᱟ ᱟᱞᱮ ᱱᱟᱠᱷᱟ ᱫᱚ ᱚᱱᱠᱟ ᱵᱟᱹᱲᱛᱤ ᱦᱤᱥᱟᱹ ᱥᱩᱭᱟᱹ ᱢᱮᱱᱟᱜᱼᱟ ᱚᱱᱟ ᱨᱮᱦᱚᱸ᱾ ᱟᱨ ᱚᱱᱟᱛᱮ ᱟᱞᱮ ᱢᱟ ᱟᱞᱮ ᱢᱟ ᱱᱚᱛᱮ ᱢᱟ ᱳ ᱵᱤ ᱥᱤ ᱨᱮᱜᱮ ᱠᱚ ᱥᱟᱵᱟᱣ ᱟᱠᱟᱫ ᱞᱮ ᱫᱚ ᱟᱨᱦᱚᱸ᱾
ᱟᱪ ᱥᱮ
ᱟᱸᱡᱚᱢ ᱠᱮᱜ-ᱟ ᱵᱮᱱ᱾
ᱦᱮᱸ ᱦᱮᱸ ᱡᱚᱢ ᱠᱮᱜ-ᱟ ᱞᱤᱧ᱾
ᱦᱟᱼᱼ
ᱦᱮᱸ ᱜᱚᱢᱠᱮ ᱞᱤᱧ ᱟᱸᱡᱚᱢ ᱠᱮᱫᱼᱟ᱾
ᱦᱳᱭ ᱟᱞᱮ ᱫᱚ ᱱᱚᱛᱮ ᱫᱚ ᱳ ᱵᱤ ᱥᱤ ᱨᱮᱜᱮ ᱠᱚ ᱥᱟᱢᱵᱟᱣ ᱟᱠᱟᱫ ᱞᱮᱭᱟ ᱯᱟᱞᱮ, ᱟᱨ ᱚᱱᱟ ᱛᱮᱜᱮ ᱪᱟᱹᱠᱨᱤ ᱠᱚᱫᱚ ᱩᱥᱟᱹᱨᱟ ᱟᱹᱰᱤ ᱜᱟᱱ ᱯᱟᱹᱴᱷᱩᱣᱟᱹ ᱠᱚ ᱢᱮᱱᱟᱜ ᱠᱚᱣᱟ᱾ ᱚᱞ ᱯᱟᱲᱦᱟᱣ ᱯᱟᱹᱴᱷᱩᱣᱟᱹ ᱠᱚ ᱢᱮᱱᱟᱜ ᱠᱚᱣᱟ ᱛᱚ, ᱵᱟᱠᱚ ᱧᱟᱢᱮᱫ ᱠᱟᱱᱟ ᱚᱱᱮ ᱚᱱᱠᱟ ᱛᱮᱜᱮ ᱩᱯᱟᱹᱭ ᱵᱟᱝᱛᱮ ᱚᱲᱟᱜ ᱠᱚᱨᱮ ᱜᱮ ᱛᱷᱤᱨ ᱛᱷᱟᱨ ᱠᱚᱨᱮ ᱜᱮ ᱛᱟᱦᱮᱱ ᱦᱩᱭᱩᱜ ᱠᱟᱱᱟ ᱪᱮᱫ ᱮᱢ ᱢᱮᱱᱟ᱾
ᱦᱮᱸ᱾
ᱦᱩᱸ
ᱛᱟᱦᱞᱮ ᱜᱚᱢᱠᱮ ᱱᱤᱛᱚᱜ ᱫᱚ ᱚᱠᱟ ᱚᱲᱟᱜ ᱥᱮᱫ ᱨᱮᱜᱮ, ᱥᱮ ᱚᱠᱟ ᱤᱭᱟᱹ ᱥᱮᱫ ᱨᱮ ᱢᱮᱱᱟᱜ ᱵᱮᱱᱟ?
ᱟᱨ ᱱᱤᱛᱚᱜ ᱫᱚ ᱚᱲᱟᱜ ᱥᱮᱫ ᱨᱮᱜᱮ ᱢᱮᱱᱟᱜ ᱞᱤᱧᱟ᱾ ᱱᱚᱛᱮ ᱦᱟᱸᱜ ᱛᱷᱚᱲᱟ ᱵᱟᱨᱦᱮ ᱧᱚᱜ ᱫᱟᱨᱮ ᱵᱩᱴᱟ ᱨᱮᱞᱤᱧ ᱫᱩᱲᱩᱵ ᱡᱤᱨᱟᱹᱣ ᱟᱠᱟᱱᱟ, ᱥᱤᱛᱩᱝ ᱠᱟᱱᱟ ᱛᱚ ᱚᱱᱟ ᱤᱭᱟᱹᱛᱮ ᱟᱨ᱾
ᱴᱷᱚᱱ ᱴᱷᱚᱱᱟ᱾
ᱵᱟᱨᱦᱮ ᱡᱟᱭᱜᱟ ᱱᱟᱢᱟᱞ ᱠᱟᱹᱢᱤ ᱠᱚᱦᱚᱸ ᱵᱟᱝᱞᱤᱧ ᱦᱮᱣᱟᱣ ᱟᱠᱟᱱᱟ, ᱪᱤᱠᱟ ᱛᱮᱞᱤᱧ ᱪᱟᱞᱟᱜᱼᱟ ᱚᱱᱛᱮ᱾ ᱦᱟᱹ ᱟᱹᱰᱤ ᱜᱟᱱ ᱦᱚᱲ ᱵᱟᱨᱦᱮ ᱡᱟᱭᱜᱟ ᱦᱚᱸᱠᱚ ᱪᱟᱞᱟᱜ ᱠᱟᱱ ᱛᱟᱵᱚᱱᱟ᱾
ᱦᱮᱸ ᱦᱮᱸ᱾
ᱦᱩᱸ᱾